ᱡᱚᱦᱟᱨ ᱜᱮ, ᱡᱚᱦᱟᱨ ᱜᱮ, ᱡᱚᱦᱟᱨ ᱜᱮ᱾ ᱱᱟᱯᱟᱭ ᱜᱮᱛᱚ?
ᱤᱧ ᱫᱚ ᱱᱟᱯᱟᱭ ᱵᱟᱲᱟᱜ ᱜᱮ, ᱟᱢ ᱜᱮᱪᱚ ᱪᱮᱫ ᱞᱮᱠᱟ ᱢᱮᱱᱟᱢᱟ?
ᱦᱮᱸ ᱱᱟᱯᱟᱭ ᱵᱟᱲᱟ ᱜᱮ ᱤᱧ ᱦᱚᱸ ᱢᱚᱴᱟ ᱢᱩᱴᱤ ᱢᱤᱱᱟᱹᱧ ᱟᱠᱟᱫᱤᱧᱟ ᱱᱚᱜᱼᱚᱭ ᱪᱟᱞᱟᱜ ᱠᱟᱱᱟ ᱫᱤᱱ ᱠᱚ ᱦᱮᱸ ᱥᱮ ᱪᱮᱫ ᱟᱫᱚ ᱠᱷᱚᱵᱚᱨ ᱜᱮ ᱵᱟᱹᱱᱩᱜᱼᱟ ᱚᱠᱟᱞᱮᱠᱟ ᱱᱟᱯᱟᱭ ᱵᱟᱲᱟ ᱜᱮᱛᱚ
ᱤᱧ ᱫᱚ ᱱᱟᱯᱟᱭ ᱵᱟᱲᱟᱜ ᱜᱮ ᱱᱚᱜᱚᱭ ᱵᱟᱹᱭᱦᱟᱹᱲ ᱨᱮ ᱠᱟᱹᱢᱤ ᱠᱟᱹ ᱠᱟᱹᱢᱤ ᱠᱟᱹᱢᱤᱛᱮ ᱠᱟᱹᱴᱤᱡ ᱠᱦᱩ ᱢᱟᱸᱫᱟ ᱠᱚ ᱧᱟᱢ ᱦᱟᱛᱟᱲᱮ ᱠᱟᱫᱤᱧᱟ ᱟᱫᱚ ᱚᱱᱟᱛᱮ ᱚᱲᱟᱜ ᱠᱚᱨᱮ ᱜᱮ ᱛᱟᱦᱮᱱ ᱦᱩᱭᱩᱜ ᱠᱟᱱᱟ
ᱚ ᱟᱪᱪᱷᱟ ᱟᱪᱪᱷᱟ ᱟᱪᱷᱟ ᱟᱫᱚ ᱚᱲᱟᱜ ᱠᱚᱨᱮ ᱦᱚᱸ ᱢᱟᱡᱷᱮ ᱢᱟᱡᱷᱮ ᱫᱚ ᱛᱟᱦᱮᱸ ᱠᱟᱱᱟᱱᱟ ᱛᱟᱦᱮᱸ ᱫᱚᱨᱠᱟᱨ ᱜᱚᱝᱠᱮ ᱵᱟᱠᱷᱟᱱ ᱛᱚ ᱤᱧᱤᱧ ᱢᱮᱱᱟ ᱚᱲᱟᱜ ᱨᱮ ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜᱼᱟ ᱦᱮᱸ ᱵᱟᱝ ᱟᱫᱚ ᱨᱟᱱ ᱠᱚᱫᱚ ᱵᱤᱱ ᱟᱹᱜᱩ ᱟᱠᱟᱣᱱᱟ ᱥᱮ ᱵᱟᱝ
ᱨᱟᱱ ᱠᱚ ᱟᱹᱜᱩ ᱵᱟᱲᱟ ᱦᱩᱭ ᱟᱠᱟᱱᱟ ᱟᱨ ᱨᱟᱱ ᱠᱚ ᱡᱚᱢ ᱵᱟᱲᱟ ᱦᱩᱭ ᱟᱠᱟᱱᱟ ᱚᱲᱟᱜ ᱨᱮᱜ ᱜᱤᱛᱤᱡ ᱡᱤᱨᱟᱹ ᱦᱩᱭ ᱠᱚᱜ ᱠᱟᱱᱟ
ᱴᱷᱤᱠ ᱴᱷᱤᱠ ᱴᱷᱤᱠ ᱴᱷᱤᱠ ᱟᱞᱤᱧ ᱫᱚ ᱚᱱᱟ ᱜᱮᱛᱚ ᱞᱤᱧ ᱢᱮᱱᱟ ᱡᱮ ᱚᱲᱟᱜ ᱨᱮ ᱛᱟᱦᱮᱸ ᱚᱲᱟᱜ ᱨᱮ ᱛᱟᱦᱮᱸᱱ ᱦᱩᱭᱩᱜᱼᱟ ᱟᱨ ᱠᱟᱹᱢᱤ ᱦᱩᱭᱩᱜᱼᱟ ᱟᱨ ᱡᱮ ᱦᱮᱛᱩ ᱨᱟᱱ ᱠᱚᱜ ᱡᱚᱢ ᱫᱚ ᱛᱷᱟᱲᱟᱯᱟ ᱧᱚᱜ ᱟᱠᱟᱱᱟ ᱵᱤᱱ ᱛᱚ
ᱛᱷᱚᱲᱟ ᱵᱮᱥ ᱧᱚᱜ ᱟᱠᱟᱱᱟᱜ ᱞᱤᱧ ᱜᱟᱯᱟ ᱠᱟᱛᱮ ᱜᱮ ᱯᱟᱞᱮ ᱞᱤᱧ ᱱᱟᱯᱟᱭ ᱩᱛᱟᱹᱨᱚᱜᱼᱟ ᱯᱟᱥᱮᱜ ᱦᱟᱸᱜ
ᱟᱪᱪᱷᱟ ᱟᱪᱪᱷᱟ ᱪᱟᱯ ᱵᱟᱹᱱᱩᱜᱼᱟ ᱟᱵᱚ ᱫᱚ ᱪᱟᱹᱥᱤ ᱫᱤᱥᱚᱢ ᱦᱚᱲ ᱠᱟᱱᱟ ᱵᱚᱱ ᱟᱪᱪᱷᱟ ᱚᱱᱟ ᱢᱤ ᱨᱩᱣᱟᱹ ᱨᱟᱵᱟᱝ ᱠᱚᱫᱚ ᱪᱮᱫ ᱦᱚᱸ ᱵᱟᱝ ᱠᱟᱱᱟ ᱦᱮᱸ ᱥᱮ ᱪᱮᱫ ᱜᱚᱝᱠᱮ
ᱦᱳᱭ ᱦᱳᱭ ᱦᱳᱭ ᱨᱩᱣᱟᱹ ᱨᱟᱵᱟᱝ ᱟᱵᱚ ᱠᱚ ᱞᱟᱹᱜᱤᱫ ᱠᱟᱱ ᱜᱮᱭᱟ ᱪᱟᱥᱼᱵᱟᱥ ᱦᱚᱲ ᱴᱷᱮᱱ ᱜᱮ ᱞᱟᱜᱟᱜᱼᱟ
ᱵᱟ ᱵᱟᱝ ᱵᱟᱝ ᱟᱹᱰᱤ ᱢᱚᱸᱡᱽ ᱟᱹᱰᱤ ᱪᱚᱨᱚᱠ ᱟᱫᱚ ᱜᱚᱝᱠᱮ ᱞᱟᱹᱭ ᱮ ᱫᱟᱞᱤᱧ ᱛᱟᱦᱞᱮ ᱚᱞᱚᱜ ᱯᱟᱲᱦᱟᱣ ᱠᱚᱫᱚ ᱵᱟᱹᱜᱤ ᱠᱮᱫᱟ ᱵᱤᱱ ᱥᱮ ᱵᱤᱱ ᱠᱚᱨᱟᱣᱮᱫ ᱜᱮᱭᱟ
ᱜᱚᱝᱠᱮ ᱱᱤᱛᱚᱜ ᱫᱚ ᱟᱯᱟ ᱱᱚᱜ ᱪᱟᱥ ᱵᱟᱥ ᱠᱟᱨᱚᱱ ᱛᱮ ᱛᱷᱚᱲᱟ ᱞᱤᱧ ᱤᱭᱟᱹ ᱧᱚᱜ ᱟᱠᱟᱱᱟ ᱵᱟᱝ ᱠᱷᱟᱱ ᱫᱤᱱ ᱨᱚᱯᱚᱲ ᱫᱚ ᱦᱩᱭᱩᱜ ᱠᱟᱱ ᱜᱮᱭᱟ
ᱚᱻ ᱟᱪᱪᱷᱟ ᱟᱪᱪᱷᱟ ᱟᱪᱪᱷᱟ ᱢᱟᱱᱮ ᱪᱟᱥ ᱵᱟᱥ ᱠᱟᱨᱚᱱ ᱛᱮ ᱚᱱᱠᱟ ᱚᱞᱚᱜ ᱯᱟᱲᱦᱟᱜ
ᱠᱷᱮᱞ ᱠᱚᱫᱚ ᱦᱳᱭ ᱦᱳᱭ ᱜᱚᱝᱠᱮ ᱢᱮᱱᱮᱫᱻᱟ ᱞᱤᱧ ᱦᱮᱸ ᱜᱚᱝᱠᱮ ᱵᱚᱞ ᱠᱷᱮᱞ ᱫᱚ ᱳᱭ ᱦᱩᱭᱩᱜ ᱠᱟᱱ ᱜᱮᱭᱟ ᱱᱚᱜ ᱳᱭ
ᱟᱪᱪᱷᱟ ᱟᱪᱪᱷᱟ ᱟᱪ ᱟᱞᱮ ᱦᱚᱸᱚᱸ ᱱᱚᱛᱮ ᱦᱚᱸ ᱮᱱᱠᱦᱟᱱ ᱜᱚᱝᱠᱮ ᱵᱚᱞ ᱠᱷᱮᱞ ᱫᱚ ᱦᱩᱭ ᱵᱟᱲᱟᱜ ᱠᱟᱱ ᱜᱮᱭᱟ ᱟᱫᱚ ᱠᱷᱟᱱ ᱱᱚᱝᱠᱟ ᱫᱟᱜ ᱡᱟᱹᱯᱩᱫ ᱫᱟᱭ ᱛᱚ ᱟᱫᱚ ᱚᱱᱟ ᱠᱷᱟᱹᱡ ᱛᱮ ᱛᱟᱨᱟ ᱠᱚ ᱵᱚᱱᱫ ᱵᱲᱟ ᱠᱟᱱᱟ ᱜᱚᱝᱠᱮ
ᱟᱨ ᱜᱚᱝᱠᱮ ᱦᱟᱱᱮ ᱦᱟᱱᱮ ᱦᱟᱱᱮ ᱠᱷᱮᱞ ᱥᱟᱵ ᱢᱟᱱᱮᱜ ᱟᱫᱚ ᱜᱚᱝᱠᱮ ᱵᱚᱞ ᱵᱚᱞ ᱠᱷᱮᱞ ᱥᱟᱵᱯᱮ ᱮᱱᱮᱜ ᱢᱮᱱᱮᱜ ᱠᱟᱱ ᱛᱟᱦᱮᱸ ᱫᱚ
ᱟᱫᱚ ᱜᱚᱝᱠᱮ ᱚᱱᱟ ᱠᱷᱟᱱ ᱚᱱᱟ ᱠᱷᱮᱞ ᱥᱟᱵ ᱫᱚᱞᱤᱧ ᱢᱚᱱᱮᱭᱮᱫ ᱜᱮ ᱛᱟᱦᱮᱸᱱ ᱜᱮ ᱛᱟᱯᱚᱨ ᱨᱮᱫᱚ ᱚᱱᱠᱟ ᱜᱚᱝᱠᱮ ᱫᱟᱜ ᱵᱟᱲᱟᱭᱮᱫᱟᱭ ᱛᱚ ᱛᱟᱦᱚᱞᱮ ᱟᱫᱚ ᱟᱹᱞᱤᱧ ᱦᱚᱸ ᱪᱟᱥ ᱵᱮᱭᱥᱛᱚ ᱨᱮ ᱜᱮ ᱢᱮᱱᱟᱜ ᱟᱠᱟᱫ ᱞᱤᱧᱟᱸ ᱛᱟᱦᱚᱞᱮ ᱱᱤᱛᱚᱜ ᱫᱚ ᱜᱚᱝᱠᱮ ᱛᱚ ᱠᱷᱟᱱ ᱵᱟᱝ ᱥᱚᱢᱵᱷᱚ ᱵᱚᱜ ᱠᱟᱱ ᱫᱚ ᱦᱮᱸ
ᱦ ᱛᱚ ᱚᱱᱟᱜ ᱛᱚ ᱵᱟᱥ ᱟᱫᱚ ᱜᱚᱝᱠᱮ ᱟᱹᱞᱤ ᱞᱤᱧ ᱢᱮᱱᱮᱫ ᱠᱟᱱ ᱛᱟᱦᱮᱸᱱᱟ ᱡᱮ ᱚᱱᱟ ᱤᱭᱟᱹ ᱵᱚᱭᱞᱟᱨ ᱠᱷᱮᱞ ᱥᱟ ᱠᱟᱛᱮ ᱟᱵᱤᱱ ᱤᱭᱟᱹ ᱠᱷᱮᱞ ᱵᱮᱱ ᱠᱷᱟᱱ ᱵᱷᱟᱹᱜᱤ ᱠᱚᱜᱼᱟ ᱵᱚᱞᱮ
ᱚᱠᱟ ᱴᱟᱜ ᱜᱚᱝᱠᱮ
ᱴᱟᱠᱟ ᱠᱷᱮᱞ ᱵᱮᱱ ᱥᱟᱵ ᱛᱟᱦᱮᱸ ᱞᱮᱠᱷᱟᱱ ᱵᱷᱟᱜᱤ ᱠᱚ ᱪᱮᱫᱟᱜ ᱡᱮ ᱱᱚᱛᱮ ᱠᱷᱟᱡ ᱠᱚᱲᱟ ᱠᱚ ᱞᱤᱧ ᱤᱫᱤ ᱛᱚᱨᱟ ᱠᱚᱣᱟ ᱛᱚ ᱦᱟᱸ ᱮ ᱟᱫᱚ ᱴᱟᱠᱟ ᱠᱷᱮᱞ ᱫᱚ ᱵᱚᱞᱮ ᱪᱮᱜ ᱦᱚᱸ ᱵᱟᱝᱼᱟ ᱵᱚᱞᱮ ᱡᱚᱛᱚ ᱦᱚᱲᱠᱚ ᱡᱳᱨᱟ ᱟᱠᱚ ᱜᱚᱝᱠᱮ
ᱦᱮᱸ
ᱚᱱᱟ ᱤᱭᱟᱹᱛᱤᱧ ᱢᱮᱱᱫᱟ ᱟᱨ ᱵᱚᱭᱞᱟᱨ ᱠᱷᱮᱞ ᱫᱚ ᱪᱮᱫ ᱵᱚᱞᱮ ᱜᱚᱝᱠᱮ ᱞᱟᱹᱭᱟᱚ ᱵᱚᱞ ᱦᱮᱸ ᱠᱚᱭᱞᱟ ᱢᱟ ᱚᱲᱟᱜ ᱨᱮ ᱦᱚᱧ ᱡᱚᱢᱮᱜ ᱠᱟᱱ ᱪᱮᱜ ᱱᱚᱸᱰᱮ ᱩᱱᱟᱹᱜ ᱤᱧ ᱠᱷᱟᱴᱟᱜᱼᱟ ᱤᱧ ᱪᱮᱫᱟᱜ ᱤᱧ ᱠᱚᱥᱴᱚᱜᱼᱟ ᱜᱚᱝᱠᱮ ᱚᱸᱜ ᱴᱟᱜ ᱚᱸᱜ ᱴᱟᱜ ᱚᱸᱜ ᱴᱟᱜ ᱠᱟᱴᱤᱡ ᱪᱤᱱᱛᱟᱹ ᱫᱷᱟᱨᱟ ᱦᱤᱡᱩᱜᱻᱟ ᱜᱚᱝᱠᱮ
ᱚᱱᱟᱭᱛᱮ ᱟᱹᱞᱤ ᱞᱤᱧ ᱢᱮᱱᱫᱟ ᱚᱱᱟᱛᱮ ᱟᱹᱞᱤᱧ ᱞᱤᱧ ᱢᱮᱱᱫᱟ ᱡᱮ ᱟᱱᱟ ᱵᱚᱞ ᱠᱷᱮᱞᱫᱚ ᱵᱚᱭᱞᱟᱨ ᱠᱷᱮᱞ ᱫᱚ ᱵᱟᱝ ᱠᱟᱛᱮ ᱫᱚ ᱦᱟᱱᱟ ᱤᱭᱟᱹ ᱠᱷᱮᱞ ᱜᱮ ᱥᱟᱵ ᱞᱮᱠᱷᱟᱱ ᱵᱷᱟᱹᱜᱤ ᱠᱚᱜᱼᱟ
ᱟᱫᱚ ᱥᱟᱵ ᱠᱟᱛᱷᱟ ᱫᱚ ᱴᱷᱤᱠ ᱜᱮᱵᱤᱱ ᱢᱮᱱ ᱟᱠᱟᱫᱟ ᱟᱫᱚ ᱟᱞᱤᱧ ᱦᱚᱸ ᱚᱱᱠᱟ ᱛᱟᱞᱟ ᱠᱚᱨᱮᱫ ᱫᱚ ᱠᱟᱹᱣᱰᱤ ᱠᱚᱨᱮᱱᱟᱷ ᱠᱮᱞᱚᱰᱮ ᱪᱟᱞᱟᱜ ᱠᱟᱱᱟ ᱟᱨ ᱱᱤᱛᱚᱜ ᱵᱚᱨᱥᱟ ᱨᱮᱡᱟᱜ ᱠᱟᱹᱣᱰᱤ ᱠᱚ ᱚᱱᱮ ᱨᱚᱦᱚᱭ ᱢᱟᱱᱮ ᱨᱚᱦᱚᱭ ᱠᱚᱨᱮ ᱜᱮ ᱡᱟᱞᱤᱧ ᱠᱷᱚᱨᱪᱟ ᱟᱠᱟᱫᱟ ᱥᱟᱹᱨᱤᱜᱮ ᱜᱚᱝᱠᱮ ᱞᱟᱹᱭ ᱞᱮᱠᱷᱟᱱ ᱫᱚ ᱟᱹᱰᱤ ᱜᱟᱱ ᱜᱮᱞᱤᱧ ᱚᱱᱛᱮ ᱜᱮ ᱴᱟᱠᱟ ᱞᱤᱧ ᱠᱷᱮᱞᱟᱣ ᱟᱠᱟᱫᱟ ᱵᱩᱡᱷᱟᱹᱣ ᱫᱟᱵᱤᱱ
ᱟᱪᱪᱷᱟ ᱟᱪᱪᱷᱟ
ᱛᱚ ᱟᱥᱤᱼᱼ
ᱦᱮᱸ ᱴᱟᱠᱟ ᱯᱚᱭᱥᱟ ᱫᱚ ᱵᱟᱢ ᱪᱟᱥ ᱤᱫᱤ ᱞᱮᱠᱷᱟᱡ ᱫᱚ
ᱦᱮᱸ ᱜᱚᱝᱠᱮ ᱛᱟᱦᱚᱞᱮ ᱥᱮ ᱠᱷᱮᱛᱨᱮ ᱥᱮ ᱠᱷᱮᱛ ᱨᱮᱞᱤᱧ ᱢᱮᱱᱫᱟ ᱚᱱᱛᱮ ᱜᱮ ᱯᱨᱟᱭ ᱟᱹᱰᱤᱜᱟᱱ ᱴᱟᱠᱟ ᱟᱹᱞᱤᱧ ᱢᱟᱱᱮ ᱚᱠᱟ ᱫᱤᱱ ᱞᱤᱧ ᱠᱷᱚᱨᱪᱟ ᱟᱠᱟ ᱞᱮᱠᱟᱞᱤᱧ ᱞᱟᱹᱭ ᱫᱟᱲᱮᱭᱟᱜ ᱟᱵᱤᱱ ᱵᱩᱡᱟᱹᱣ ᱫᱟᱵᱤᱱ
ᱚ ᱦᱳᱭ ᱮᱫᱟ ᱜᱚᱝᱠᱮ ᱛᱚᱵᱮ ᱤᱭᱟᱹ ᱟᱯᱮ ᱥᱮᱫ ᱫᱚ ᱯᱟᱴ ᱫᱚᱵᱮᱱ ᱤᱭᱟᱹ ᱫᱚ ᱯᱟᱴ ᱠᱚᱫᱚ ᱵᱮᱱ ᱤᱭᱟᱹ ᱜᱮᱜ ᱠᱮᱫᱟ ᱥᱮ ᱵᱟᱝ
ᱟᱫᱚ ᱯᱟᱴ ᱠᱚᱫᱚ ᱠᱷᱟᱱ ᱜᱚᱢᱠᱮ ᱦᱮᱸ ᱜᱮᱫ ᱫᱚᱞᱤᱧ ᱜᱮᱫ ᱟᱠᱟᱫᱟ ᱠᱤᱪᱷᱩ ᱜᱟᱱ ᱵᱟᱹᱠᱤ ᱢᱮᱱᱟᱜᱼᱟ ᱟᱵᱟᱨ ᱱᱚᱜ ᱚᱭ ᱵᱚᱨᱥᱟ ᱛᱟᱞᱟᱨᱮ ᱦᱤᱡᱩᱜ ᱠᱟᱱᱟ ᱠᱷᱟᱱ ᱛᱟᱦᱚᱞᱮ ᱟᱵᱟᱨ ᱛᱚ ᱨᱚᱦᱚᱭ ᱠᱚᱨᱮ ᱞᱟᱜᱟᱜ ᱦᱩᱭᱩᱜᱼᱟ ᱛᱟᱦᱞᱮ ᱛᱚ ᱫᱚᱢᱮᱞᱤᱧ ᱡᱷᱟᱢᱮᱞᱟᱜ ᱠᱟᱱ ᱜᱮᱭᱟ ᱵᱩᱡᱷᱟᱹᱣ ᱫᱟᱵᱤᱱ ᱢᱟᱱᱮ ᱦᱟᱱᱟ ᱱᱟᱣᱟ ᱦᱟᱱᱟ ᱱᱟᱣᱟ ᱠᱟᱹᱢᱤ ᱟᱨ ᱠᱟᱹᱢᱤ ᱛᱮᱜᱮ ᱵᱷᱟᱜᱮ ᱵᱩᱡᱷᱟᱹᱜ ᱠᱟᱱᱟ ᱜᱚᱝᱠᱮ ᱦᱚᱲᱢᱚ ᱡᱤᱣᱤ ᱫᱚ ᱢᱟ ᱞᱟᱹᱭ ᱵᱮᱱ
ᱢᱟᱱᱮ ᱦᱚᱭ ᱡᱤᱣᱤ ᱦᱟᱥᱟ ᱦᱚᱲᱢᱚ ᱦᱚᱸ ᱛᱷᱚᱲᱟ ᱡᱤᱨᱟᱹᱣ ᱫᱚᱦᱚᱭ ᱦᱩᱭᱩᱜᱼᱟ ᱠᱟᱹᱢᱤ ᱞᱮᱠᱟ ᱦᱚᱸ ᱵᱟᱝ ᱜᱟᱱᱚᱜ ᱜᱚᱝᱠᱮ ᱟᱞᱤᱧ ᱞᱤᱧ ᱢᱮᱱᱟ
ᱟᱫᱚ ᱵᱤᱱ ᱡᱤᱨᱟᱹᱣᱟ ᱪᱤᱠᱟᱹᱛᱮ ᱱᱟᱜ-ᱚᱭ ᱛᱚᱨᱟᱝ ᱱᱚᱜᱼᱚᱭ ᱮᱢᱚᱱ ᱢᱤᱫᱴᱮᱱ ᱯᱚᱨᱤᱥᱛᱷᱤᱛᱤ ᱜᱚᱝᱠᱮ ᱢᱟ ᱠᱟᱹᱢᱤ ᱫᱚ ᱦᱩᱭᱩᱜ ᱠᱟᱱ ᱜᱮᱭᱟ᱾ ᱡᱟᱦᱟᱸ ᱞᱮᱠᱟ ᱛᱮᱜᱮ ᱠᱟᱹᱢᱤ ᱦᱩᱭᱩᱜ ᱠᱟᱱᱟ ᱦᱮᱸ
ᱦᱳᱭ
ᱥᱟᱹᱨᱤ ᱜᱮ ᱜᱚᱢᱠᱮ ᱢᱟᱱᱮ ᱪᱤᱱᱛᱟᱹ ᱞᱮᱠᱷᱟᱱ ᱫᱚ
ᱟᱢ ᱠᱟᱹᱢᱤ ᱞᱮᱠᱷᱟᱡ ᱜᱚᱢᱠᱮ ᱦᱚᱸ ᱪᱮᱫ ᱮᱢ ᱡᱚᱢᱟ ᱛᱮ ᱱᱚᱜᱼᱚᱭ ᱚᱱᱟ ᱦᱚᱸ ᱢᱤᱫᱴᱮᱱ ᱠᱟᱛᱷᱟ ᱠᱟᱱᱟ᱾
ᱥᱟᱹᱨᱤᱜᱮ ᱜᱚᱝᱠᱮ ᱢᱚᱱᱮᱨᱮ ᱱᱚᱣᱟ ᱢᱤᱫᱴᱮᱱ ᱪᱤᱱᱛᱟᱹ ᱦᱤᱡᱩᱜᱼᱟ ᱟᱨ ᱟᱹᱵᱤᱱ ᱫᱚᱵᱤᱱ ᱵᱟᱲᱟᱭ ᱜᱮᱭᱟ ᱛᱚ ᱟᱞᱤᱧ ᱫᱚ ᱪᱟᱥᱵᱟᱥ ᱚᱠᱟ ᱥᱮᱫ ᱟᱞᱤᱧ ᱚᱞᱚᱜ ᱯᱟᱲᱦᱟᱜ ᱠᱚᱞᱤᱧ ᱟᱲᱟᱜ ᱜᱤᱰᱤ ᱠᱮᱫᱟ ᱮᱠᱷᱟᱱ ᱛᱟᱦᱚᱞᱮ ᱚᱲᱟᱜ ᱠᱚᱨᱮ ᱜᱮᱞᱤᱧ ᱛᱟᱦᱮᱱ ᱠᱟᱱᱟ ᱛᱟᱦᱚᱞᱮ ᱦᱚᱭᱛᱚ ᱢᱤᱫᱟᱝ ᱢᱚᱱᱮᱨᱮ ᱥᱟᱹᱨᱤ ᱜᱮ ᱜᱚᱢᱠᱮ ᱟᱞᱤᱧ ᱞᱤᱧ ᱢᱚᱱᱮᱭᱟ ᱡᱮ ᱪᱮᱫᱟᱜ ᱪᱚᱝ ᱚᱞᱚᱜ ᱯᱟᱲᱦᱟᱜ ᱞᱤᱧ ᱟᱲᱟᱜ ᱜᱤᱰᱤ ᱠᱟᱫᱟ ᱦᱚᱭᱛᱚ ᱟᱨ ᱚᱞ ᱯᱟᱲᱦᱟᱣ ᱞᱮᱱᱠᱷᱟᱱ ᱦᱚᱭᱛᱳ ᱟᱞᱤᱧ ᱢᱤᱫᱴᱟᱝ ᱵᱷᱟᱜᱤ ᱴᱷᱟᱶ ᱨᱮ ᱞᱤᱧ ᱪᱟᱞᱟᱣ ᱠᱚᱜ ᱪᱟᱹᱠᱨᱤ ᱵᱟᱹᱠᱨᱤ ᱵᱟᱝ ᱨᱮᱦᱚᱸ ᱢᱤᱫᱴᱟᱝ ᱵᱮᱵᱽᱥᱟ ᱠᱟᱛᱷᱟ ᱟᱹᱥᱩᱞ ᱞᱤᱧ ᱥᱮᱬᱟ ᱠᱟᱜ ᱠᱮᱭᱟ ᱢᱮᱱᱠᱷᱟᱱ ᱚᱞᱚᱜ ᱯᱟᱲᱦᱟᱜ ᱛᱚ ᱵᱟᱹᱜᱤ ᱠᱟᱛᱮᱫ ᱥᱟᱹᱨᱤ ᱜᱮ ᱟᱹᱰᱤ ᱠᱚᱥᱴᱚ ᱟᱹᱭᱠᱟᱹᱜ ᱠᱟᱱᱟ ᱟᱫᱚ ᱜᱚᱢᱠᱮ ᱟᱵᱤᱱ ᱫᱚᱤᱱ ᱯᱟᱲᱦᱟᱜ ᱠᱟᱱ ᱜᱮᱭᱟ ᱥᱮᱵᱤᱱ ᱟᱲᱟᱜ ᱜᱤᱰᱤ ᱟᱠᱟᱫᱟ
ᱚ ᱟᱪᱪᱷᱟ ᱟᱪᱪᱷᱟ ᱦᱮᱸ ᱜᱚᱝᱠᱮ ᱚᱱᱟ ᱦᱚᱸ ᱠᱟᱱᱟ ᱚᱱᱟ ᱦᱚᱸ ᱵᱮᱯᱟᱨ ᱠᱟᱱᱟ ᱜᱮᱭᱟ ᱚᱞᱚᱜᱯᱟᱲᱟᱜ ᱥᱮᱬᱟ ᱠᱮ ᱚᱲᱟᱜ ᱯᱟᱲᱦᱟᱜ ᱥᱮᱬᱟ ᱦᱚᱸ ᱵᱷᱟᱜᱮᱭᱟ ᱮᱛᱮᱫ ᱟᱨ ᱜᱚᱝᱠᱮ ᱱᱚᱜᱚᱭ ᱡᱮᱢᱚᱱ ᱠᱚᱲᱟ ᱜᱤᱫᱽᱨᱟᱹ ᱡᱮᱢᱚᱱ ᱫᱚ ᱠᱚᱲᱟ ᱜᱤᱫᱽᱨᱟᱹ ᱫᱚ ᱜᱚᱝᱠᱮ ᱞᱤᱧ ᱞᱟᱹᱭᱟ ᱟᱞᱤᱧ ᱫᱚ ᱦᱮᱞᱳ ᱜᱚᱝᱠᱮ ᱨᱚᱲ ᱟᱸᱡᱚᱢᱚᱜ
ᱦᱮᱸ ᱟᱸᱡᱚᱢᱚᱜ ᱠᱟᱱ ᱜᱮᱭᱟ ᱾
ᱢᱮᱱᱫᱤᱧ ᱢᱮᱱᱟ ᱡᱮ ᱠᱚᱲᱟ ᱜᱤᱫᱽᱨᱟᱹ ᱡᱤᱭᱚᱱ ᱫᱚ ᱟᱹᱰᱤ ᱠᱚᱥᱴᱚ ᱜᱮ ᱜᱚᱝᱠᱮ ᱱᱚᱜ ᱚᱭ ᱡᱮᱢᱚᱱ ᱟᱵᱚ ᱫᱚ ᱢᱮᱱᱟᱵᱚᱱ ᱡᱮ ᱠᱩᱲᱤ ᱠᱚᱠᱚ ᱞᱟᱹᱭᱟ ᱛᱤᱨᱞᱟᱹ ᱠᱚᱠᱚ ᱞᱟᱹᱭᱟ ᱡᱮ ᱦᱟᱱᱟ ᱥᱮ ᱱᱚᱶᱟ ᱾ ᱜᱚᱢᱠᱮ ᱡᱮᱢᱚᱱ ᱡᱚᱛᱚ ᱵᱷᱟᱨ ᱫᱚ ᱟᱵᱚ ᱴᱷᱮᱱ ᱜᱮ ᱜᱚᱝᱠᱮ
ᱜᱚᱢᱠᱮ ᱵᱟᱢ ᱠᱟᱹᱢᱤ ᱞᱮᱠᱷᱟᱡ ᱡᱮ ᱚᱲᱟᱜ ᱨᱮᱱ ᱦᱚᱲ ᱨᱮᱸᱜᱮᱡ ᱛᱮᱠᱚ ᱛᱟᱦᱮᱱᱟ ᱥᱮ ᱴᱟᱠᱟ ᱠᱟᱹᱣᱰᱤ ᱟᱱᱟᱴ ᱫᱚ ᱟᱵᱚ ᱛᱟᱵᱚᱱᱟ ᱚᱱᱟ ᱠᱷᱟᱹᱤᱨ ᱟᱵᱚ ᱫᱚ ᱱᱚᱜ ᱚᱭ ᱚᱞᱚᱜ ᱯᱟᱲᱦᱟᱜ ᱦᱚᱸ ᱵᱟᱹᱜᱤ ᱛᱮᱦᱚᱸ ᱮᱢᱚᱱ ᱯᱚᱨᱤᱥᱛᱷᱤᱛᱤ ᱦᱤᱡᱩᱜᱼᱟ ᱜᱚᱝᱠᱮ ᱞᱟᱹᱭ ᱞᱟᱹᱭ ᱞᱮᱠᱷᱟᱱ ᱞᱟᱡᱟᱣ ᱯᱟᱲᱟ ᱵᱩᱡᱷᱟᱹᱣ ᱾
ᱮᱠᱫᱚᱢ ᱮᱠᱫᱚᱢ ᱮᱠᱫᱚᱢ ᱡᱚᱛᱷᱟᱛ ᱠᱟᱛᱷᱟ ᱵᱮᱱ ᱢᱮᱱ ᱠᱟᱫᱟ ᱜᱚᱢᱠᱮ ᱢᱟᱱᱮ ᱦᱮᱸ ᱮᱠᱫᱚᱢ ᱟᱵᱤᱱ ᱧᱮᱞ ᱵᱤᱱ ᱥᱮ ᱛᱮᱦᱮᱧ ᱛᱮᱦᱮᱧ ᱧᱮᱞ ᱵᱤᱱ ᱛᱮᱦᱮᱧ ᱾ ᱮ ᱢᱟᱱᱮ ᱡᱷᱚᱛᱚ ᱥᱮᱫ ᱛᱮ ᱛᱮᱦᱤᱧ ᱢᱤᱫᱴᱮᱱ ᱥᱮᱫ ᱛᱮᱫᱚ ᱵᱟᱝ ᱢᱤᱫᱴᱮᱱ ᱥᱟᱱᱟᱢ ᱥᱟᱛᱮ ᱡᱩᱫᱤ ᱵᱤᱱ ᱧᱮᱞᱟ ᱾ ᱛᱮᱦᱤᱧ ᱨᱳᱡᱽᱜᱟᱨ ᱵᱟᱝ ᱛᱟᱦᱮᱸ ᱞᱮᱱᱠᱷᱟᱱᱡ ᱪᱮᱫ ᱵᱟᱹᱱᱩᱜᱼᱟ ᱴᱟᱠᱟ ᱪᱷᱟᱲᱟ ᱫᱩᱱᱭᱟᱨᱮ ᱪᱮᱫ ᱵᱟᱹᱱᱩᱜᱼᱟ ᱜᱚᱢᱠᱮ ᱦᱮᱸ
ᱦᱳᱭ ᱜᱚᱝᱠᱮ ᱦᱳᱭ ᱟᱵᱮᱱ ᱡᱟᱦᱟᱸ ᱱᱤᱛᱚᱜ ᱵᱮᱱ ᱧᱮᱞ ᱵᱮᱱ ᱜᱚᱢᱠᱮ ᱡᱟᱦᱟᱸ ᱥᱮᱫ ᱵᱮᱱ ᱪᱟᱞᱟᱜᱼᱟ ᱵᱟᱡᱟᱨ ᱠᱚᱨᱮ ᱡᱟᱦᱟᱸ ᱨᱮᱵᱮᱱ ᱨᱟᱪᱟ ᱛᱟᱭ ᱥᱮᱵᱮᱱ ᱴᱟᱺᱰᱤ ᱛᱟᱭᱟ ᱚᱱᱟ ᱨᱮᱭᱟᱜ ᱢᱤᱫ ᱴᱮᱱ ᱯᱚᱭᱥᱟ ᱞᱟᱜᱟᱜᱼᱟ ᱾
ᱡᱟᱦᱟᱸ ᱨᱮᱜᱮᱵᱤᱱ ᱪᱟᱞᱟᱜᱼᱟ ᱾
ᱡᱮᱦᱮᱛᱩ ᱢᱟᱱᱮ ᱱᱤᱛᱚᱜ ᱢᱟᱱᱮ ᱥᱟᱹᱨᱤ ᱠᱟᱛᱷᱟ ᱵᱩᱞᱛᱮ ᱜᱚᱢᱠᱮ ᱫᱩᱱᱭᱟᱹᱨ ᱨᱮ ᱟᱨ ᱢᱤᱫᱴᱮᱱ ᱢᱤᱫ ᱴᱮᱱ ᱧᱩᱛᱩᱢ ᱫᱚ ᱦᱩᱭᱩᱜ ᱠᱟᱱᱟ ᱯᱚᱭᱥᱟ ᱡᱩᱫᱤ ᱠᱤᱪᱷᱩ ᱯᱚᱭᱥᱟ ᱛᱟᱦᱮᱱᱟ ᱦᱚᱭᱛᱳ ᱟᱞᱤᱧ ᱞᱤᱧ ᱢᱚᱱᱮᱭᱟ ᱾ ᱦᱚᱭᱛ ᱡᱚᱛᱚᱱᱟᱜ ᱯᱨᱚᱵᱞᱮᱢ ᱵᱟᱭ ᱥᱚᱢᱟᱫᱟᱱ ᱫᱟᱲᱮᱭᱟᱜ ᱨᱮᱦᱚᱸ ᱠᱤᱪᱷᱩᱟᱱ ᱨᱮᱱᱟᱜ ᱯᱨᱚᱵᱞᱮᱢ ᱟᱭᱢᱟ ᱜᱟᱱ ᱯᱨ
ᱦᱳᱭ ᱜᱚᱝᱠᱮ ᱦᱳᱭ ᱱᱟᱭᱤᱱᱴᱤ ᱯᱟᱨᱥᱮᱱ ᱱᱟᱭᱤᱱᱴᱤ ᱯᱷᱟᱭᱤᱵᱷ ᱯᱟᱨᱥᱮᱱᱴ ᱚᱱᱟ ᱫᱚᱭ ᱠᱷᱩᱞᱟᱹᱣ ᱪᱟᱵᱟᱭ ᱜᱮᱭᱟ
ᱦᱮ ᱥᱩᱫᱷᱩ ᱯᱟᱸᱪ ᱯᱟᱪᱷᱮ ᱯᱟᱸᱪ ᱯᱟᱸᱪ ᱯᱟᱸᱪ ᱯᱟᱨᱥᱮᱱ ᱥᱚᱢᱚᱥᱥᱟ ᱛᱟᱦᱮᱱᱟ ᱡᱟᱦᱟᱸ ᱫᱚ ᱦᱩᱭᱩᱜ ᱠᱟᱱᱟ ᱯᱚᱭᱥᱟ ᱛᱮᱫᱚ ᱛᱤᱥ ᱦᱚᱸ ᱯᱩᱨᱚᱱ ᱫᱚ ᱵᱟᱝ ᱜᱟᱱᱚᱜᱼᱟ ᱦᱮᱸ ᱥᱮ ᱪᱮ
ᱦᱳᱭ ᱦᱳᱭ ᱜᱚᱝᱠᱮ ᱦᱳᱭ
ᱡᱟᱦᱟᱸ ᱫᱚᱝ ᱧᱮᱞ ᱵᱤᱱ ᱥ ᱠᱟᱱᱟ ᱢᱟᱱᱚᱥᱤᱠ ᱥᱟᱱᱛᱤ ᱦᱮᱸ ᱪᱮᱫ
ᱦᱳᱭ ᱦᱳᱭ ᱜᱚᱢᱠ ᱦᱳᱭ ᱜᱚᱢᱠᱮ ᱚᱱᱟ ᱫᱚ ᱯᱚᱭᱥᱟ ᱛᱮᱫᱚ ᱵᱟᱝ ᱧᱟᱢᱚᱜᱼᱟ
ᱚᱱᱟ ᱫᱚ ᱯᱚᱭᱥᱟ ᱛᱮᱫᱚ ᱵᱟᱝ ᱧᱟᱢᱚᱜᱼᱟ ᱧᱮᱞ ᱵᱤᱱ ᱡᱟᱦᱟᱸᱭ ᱴᱷᱮᱱ ᱦᱚᱛᱚ ᱥᱩᱠ ᱵᱤᱱ ᱵᱩᱡᱷᱟᱹᱣᱟ ᱠᱤᱱᱛᱩ ᱚᱱᱟ ᱯᱚᱭᱥᱟ ᱫᱚ ᱠᱤᱨᱤᱧ ᱫᱚ ᱠᱤᱨᱤᱧ ᱛᱮᱫᱚ ᱵᱟᱝ ᱧᱟᱢᱚᱜ-ᱟ ᱦᱮᱸ ᱥᱮ ᱛᱟᱦᱚᱞᱮ ᱦᱳᱭᱛᱳ ᱛᱟᱦᱮᱱᱟ ᱡᱟᱦᱟᱸ ᱞᱮᱠᱟᱵᱤᱱ ᱠᱟᱛᱷᱟᱧ ᱠᱩᱥᱤᱭᱟᱜᱼᱟ ᱠᱤᱪᱷᱩᱟᱱ ᱡᱤᱱᱤᱥ ᱛᱟᱦᱮᱱᱟ ᱡᱟᱦᱟᱸ ᱫᱚ ᱯᱚᱭᱥᱟ ᱛᱮᱦᱚᱸ ᱠᱤᱨᱤᱧ ᱫᱚ ᱦᱚᱭᱛᱚ ᱵᱟᱝ ᱜᱟᱱᱚᱜ-ᱟ ᱢᱮᱱᱠᱷᱟᱱ ᱠᱤᱱᱛᱩ ᱱᱟᱭᱤᱱᱴᱤ ᱯᱷᱟᱭᱤᱵᱷ ᱯᱟᱨᱥᱮᱱᱴ ᱯᱨᱚᱵᱽᱞᱮᱢ ᱠᱤᱱᱛᱩ ᱯᱚᱭᱥᱟᱛᱮ ᱥᱚᱢᱟᱫᱷᱟᱱᱟᱭ ᱱᱚᱣᱟ ᱫᱚ ᱠᱤᱱᱛᱩ ᱱᱚᱣᱟ ᱫᱚ ᱚᱥᱤᱠᱟᱹᱨ ᱦᱚᱸ ᱵᱟᱝ ᱜᱟᱱᱚᱜ-ᱟ ᱪᱮᱫ ᱵᱤᱱ ᱞᱟᱹᱭᱟ ᱜᱚᱝᱠᱮ
ᱦᱳᱭᱱ ᱤᱱᱟ ᱮᱠᱫᱚᱢ ᱱᱚᱣᱟ ᱫᱚ ᱥᱟᱹᱨᱤ ᱜᱮ ᱟᱨ ᱜᱚᱝᱠᱮ ᱱᱤᱭᱟᱹ ᱴᱟᱠᱟ ᱯᱚᱭᱥᱟ ᱵᱟᱝ ᱠᱷᱟᱱ ᱫᱤᱢ ᱱᱤᱭᱟᱹ ᱵᱥ ᱚᱠᱟ ᱯᱩᱭᱥᱟᱹ ᱵᱟᱝ ᱠᱚᱢᱟᱞ ᱠᱷᱟᱭ ᱪᱮᱫ ᱮᱢ ᱪᱤᱠᱟᱭᱟ ᱟᱥᱮ ᱵᱟᱝ ᱟᱨ ᱱᱤᱭᱟᱹ ᱵᱚᱭᱚᱥ ᱨᱮ ᱴᱟᱠᱟ ᱯᱚᱭᱥᱟ ᱠᱟᱢᱟᱣ ᱛᱮ ᱫᱚᱨᱠᱟᱨ
ᱚᱱᱟ ᱦᱚᱸ ᱢᱤᱫᱴᱮᱱ ᱠᱟᱛᱷᱟ ᱠᱟᱱᱟ ᱟᱨ ᱢᱤᱫᱴᱮᱱ ᱦᱩᱭᱩᱜ ᱠᱟᱱᱟ ᱟᱨ ᱢᱤᱫᱴᱮᱱ ᱠᱟᱛᱷᱟ ᱠᱟᱱᱟ ᱜᱚᱢᱠᱮ ᱡᱩᱫᱤ ᱵᱟᱢ ᱡᱩᱫᱤ ᱦᱚᱨᱟ ᱜᱮ ᱵᱟᱢ ᱵᱟᱰᱟᱭᱟ ᱡᱮ ᱪᱮᱫ ᱴᱟᱠᱟ ᱠᱟᱢᱟᱣ ᱦᱩᱭᱩᱜᱼᱟ ᱛᱮᱰᱮ ᱢᱤᱫᱴᱮᱱ ᱢᱟᱨᱟᱝ ᱯᱨᱚᱵᱞᱮᱢ ᱛᱮᱭᱟᱨᱚᱜ ᱠᱟᱱᱟ ᱦᱮᱸ
ᱦᱳᱭ ᱦᱳᱭ ᱦᱳᱭ
ᱛᱟᱦᱚᱞᱮ ᱯᱨᱚᱵᱮᱞᱮᱢ ᱯᱨᱚᱵᱞᱮᱢ ᱫᱚ ᱜᱚᱝᱠᱮ ᱱᱚᱰᱮ ᱛᱮᱭᱟᱨᱚᱜ ᱠᱟᱱᱟ ᱡᱮ ᱟᱵᱮᱱ ᱴᱷᱮᱱ ᱡᱩᱫᱤ ᱦᱚᱭᱳ ᱴᱟᱠᱟ ᱤᱪᱷᱟᱹ ᱫᱚ ᱢᱮᱱᱟᱜ ᱠᱤᱱᱛᱩ ᱦᱚᱨᱟ ᱵᱟᱹᱱᱩᱜ-ᱟ ᱪᱮᱫ ᱮᱢ ᱪᱤᱠᱟᱹᱭᱟ ᱦᱮᱸ ᱛᱟᱦᱚᱞᱮ ᱮᱠᱪᱩᱭᱮᱞᱤ ᱚᱱᱟ ᱦᱚᱨᱟ ᱛᱚᱱ ᱫᱚ ᱵᱟᱰᱟᱭ ᱞᱟᱜᱟᱣᱟᱢᱟ ᱪᱮᱫ ᱵᱤᱱ ᱞᱟᱹᱭᱟ ᱜᱚᱝᱠᱮ
ᱦᱳᱭ ᱦᱳᱭ
ᱱᱮᱛᱟᱨ ᱦᱚᱲ ᱫᱚ ᱛᱮᱦᱮᱧ ᱵᱮᱠᱟᱨ ᱫᱚ ᱵᱟᱹᱱᱩᱜ ᱟᱠᱟᱫ ᱠᱚᱣᱟ ᱜᱚᱢᱠᱮ ᱛᱮᱦᱮᱧ ᱛᱮᱦᱮᱧ ᱯᱨᱚᱵᱞᱮᱢ ᱫᱚ ᱦᱩᱭᱩᱜ ᱠᱟᱱᱟ ᱩᱱᱠᱩ ᱴᱷᱮᱱ ᱦᱚᱨᱟ ᱵᱟᱹᱱᱩᱜᱼᱟ ᱡᱮ ᱪᱮᱫ ᱪᱤᱠᱟᱹ ᱦᱩᱭᱩᱜᱼᱟ ᱦᱮᱸ ᱥᱮ ᱪᱮᱫ
ᱦᱳᱭ ᱦᱳᱭ ᱦᱳᱭ
ᱢᱟᱱᱮ ᱱᱚᱜ ᱚᱭ ᱱᱚᱝᱠᱟᱱ ᱢᱤᱫᱴᱮᱱ ᱯᱚᱨᱤᱥᱛᱤᱛᱤ ᱦᱮᱸ ᱢᱟ ᱜᱚᱢᱠᱮ ᱛᱮᱦᱤᱧᱦᱧ ᱞᱟᱹᱭ ᱵᱤᱱ ᱢᱤᱫᱴᱮᱱ ᱟᱹᱛᱩᱳ ᱫᱤᱥᱚᱢ ᱨᱮᱱ ᱦᱚᱲ ᱩᱱᱤ ᱴᱷᱮᱱ ᱪᱮᱫ ᱚᱯᱥᱮᱱ ᱢᱮᱱᱟᱜ ᱛᱟᱭᱟ ᱠᱟᱱ ᱫᱚ ᱨᱮ ᱠᱟᱹᱢᱤ ᱪᱷᱟᱰᱟ ᱚᱯᱥᱮᱱ ᱢᱮᱱᱟᱜ ᱛᱟᱭᱚᱢ ᱢᱟ ᱞᱟᱹᱭ ᱵᱤᱱ
ᱩᱱ ᱜᱚᱢᱠᱮ ᱩᱱ ᱫᱚ ᱠᱷᱮᱛ ᱵᱟᱹᱭᱦᱟᱹᱲ ᱨᱮᱜᱮ ᱠᱷᱮᱛ ᱵᱟᱹᱭᱦᱟᱹᱲ ᱨᱮ ᱠᱟᱹᱢᱤ ᱠᱟᱛᱮ ᱜᱮ ᱟᱹᱥᱩᱞ ᱦᱩᱭᱩᱜ ᱛᱟᱭᱟ ᱟᱨ ᱪᱮᱫ ᱤᱧ ᱢᱮᱱᱟᱜ ᱵᱤᱱ ᱢᱚᱡᱩᱨᱤ ᱠᱟᱹᱢᱤ ᱠᱟᱛᱮ ᱦᱚᱸ ᱟᱹᱥᱩᱞ ᱦᱩᱭᱩᱜ ᱤᱱᱟᱹ ᱠᱟᱛ ᱜᱮ ᱤᱭᱟᱹ ᱚᱯᱥᱮᱱ ᱫᱚ ᱵᱟᱡᱟᱨ ᱠᱚᱨᱮ ᱥᱮ ᱵᱟᱡᱟᱨ ᱠᱚ ᱨᱮ ᱥᱮ ᱫᱩᱠᱟᱱ ᱜᱚᱝᱠᱮ ᱪᱮᱫ ᱵᱟᱡᱟᱨ ᱠᱚᱨᱮ ᱪᱟᱞᱟᱣ ᱠᱟᱛᱮᱫ ᱫᱚᱠᱟᱱ ᱨᱮ ᱫᱩᱲᱩᱵ ᱠᱟᱛᱮᱜ ᱫᱚᱠᱟᱱ ᱫᱩᱲᱩᱵ ᱡᱟᱦᱟᱸ ᱠᱚ ᱢᱮᱛᱟᱜ ᱠᱟᱱ ᱫᱚᱠᱟᱱ ᱨᱮᱦᱚᱸ ᱡᱟᱦᱟᱸᱵ ᱡᱟᱦᱟᱸ ᱢᱮᱛᱟᱜ ᱜᱚᱲᱚᱭᱮᱫ ᱛᱟᱦᱮᱸᱫ ᱚᱱᱟ ᱠᱚᱛᱮ ᱦᱚᱸ ᱯᱚᱭᱥᱟ ᱠᱟᱢᱟᱣ ᱦᱩᱭᱩᱜ-ᱟ ᱜᱚᱝᱠᱮ
ᱦᱮᱸ ᱠᱟᱢᱟᱣ ᱦᱮᱸ ᱠᱚᱜᱮ ᱠᱟᱢᱟᱣ ᱜᱟᱱᱚᱜᱼᱟ ᱢᱮᱱᱠᱷᱟᱱ ᱜᱚᱢᱠᱮ ᱢᱮᱱᱠᱷᱟᱱ ᱧᱮᱞ ᱵᱤᱱ ᱢᱟᱱᱮ ᱚᱱᱟ ᱚᱱᱟ ᱠᱟᱛᱮᱫ ᱨᱮᱦᱚᱸ ᱚᱱᱟ ᱠᱟᱛᱮᱫ ᱨᱮᱦᱚᱸ ᱟᱵ ᱡᱟᱦᱟᱸᱵᱤᱱ ᱞᱟᱹᱭ ᱠᱮᱫᱟ ᱟᱹᱞᱤᱧ ᱠᱟᱛᱷᱟ ᱞᱤᱧ ᱠᱩᱥᱤᱭᱟᱜ ᱛᱟᱹᱵᱤᱱᱟ ᱢᱮᱱᱠᱷᱟᱱ ᱜᱚᱢᱠᱮ ᱚᱱᱟ ᱠᱟᱛᱮᱫ ᱨᱮᱦᱚᱸᱧ ᱚᱱᱟᱛ ᱨᱮᱦᱚᱸ ᱧᱮᱞ ᱵᱤᱱ ᱡᱟᱦᱟᱸᱭ ᱟᱛᱳ ᱫᱤᱥᱚᱢ ᱨᱮ ᱛᱟᱦᱮᱱ ᱠᱟᱱᱟ ᱩᱱᱤ ᱴᱷᱮᱱ ᱫᱚ ᱠᱤᱱᱛᱩ ᱚᱱᱠᱟᱱ ᱵᱤᱜᱮ ᱚᱱᱠᱟ ᱢᱟᱨᱟᱝ ᱚᱯᱥᱮᱱ ᱫᱚ ᱵᱟᱹᱱᱩᱜ ᱟᱠᱟᱫ ᱛᱟᱭᱟ ᱠᱟᱨᱚᱱ ᱫᱚ ᱥᱤᱠᱷᱱᱟᱹᱛ ᱨᱮᱱᱟᱜ ᱚᱵᱷᱟᱵᱽ ᱢᱟ ᱞᱟᱹᱭᱵᱮᱱ ᱜᱚᱝᱠᱮ
ᱜᱚᱝᱠᱮ
ᱞᱟᱹᱭ ᱫᱟᱞᱤᱧ ᱡᱟᱦᱟᱸᱭ ᱡᱟᱦᱟᱸᱭ ᱟᱹᱛᱳ ᱫᱤᱥᱚᱢ ᱨᱮ ᱛᱟᱦᱮᱱ ᱠᱟᱱᱟ ᱩᱱᱤ ᱴᱷᱮᱱ ᱠᱤ ᱞᱟᱹᱭᱟᱱ ᱩᱱᱟᱹᱜ ᱜᱟᱱ ᱚᱯᱥᱮᱱ ᱛᱮ ᱚᱯᱥᱮᱱ ᱢᱮᱱᱟᱜ ᱠᱟᱜ ᱛᱟᱭᱟ ᱚᱱᱤᱥᱪᱚᱭ ᱵᱟᱹᱱᱩᱜ ᱟᱠᱟᱫᱟ
ᱵᱟᱹᱱᱩᱜᱟ ᱦᱚᱭ
ᱟᱨ ᱢᱮᱱᱠᱷᱟᱱ ᱡᱟᱦᱟᱸᱭᱛᱳ ᱫᱤᱥᱚᱢ ᱨᱮ ᱡᱟᱦᱟᱸᱭ ᱵᱟᱡᱟᱨ ᱫᱤᱥᱚᱢ ᱨᱮ ᱛᱟᱦᱮᱱ ᱠᱟᱱᱟᱭ ᱦᱭᱛᱳ ᱥᱮ ᱫᱤᱥᱚᱢ ᱨᱮᱱ ᱠᱟᱱ ᱜᱮ ᱨᱮᱦᱭ ᱚᱞᱚᱜ ᱯᱟᱲᱦᱟᱣ ᱟᱠᱟᱱᱟᱭ ᱛᱟᱦᱚᱞᱮ ᱩᱱᱤ ᱫᱚ ᱠᱤᱱᱛᱩ ᱩᱱᱤ ᱴᱷᱮᱱ ᱫᱚ ᱟᱹᱰᱤ ᱢᱟᱨᱟᱝᱟᱱ ᱚᱥᱮᱱ ᱛᱟᱦᱮᱱ ᱠᱟᱱ ᱛᱟᱭᱟᱠᱮ ᱵᱤᱞᱭᱟ ᱜᱚᱝ
ᱦᱳᱭ ᱜᱚᱝᱠᱮ ᱡᱮ ᱩᱱᱤ ᱚᱞᱚᱜ ᱯᱟᱲᱦᱟᱣ ᱠᱟᱱᱟᱭ ᱡᱮ ᱩᱱᱤ ᱫᱚ ᱟᱭᱢᱟ ᱠᱤᱪᱷᱩᱭ ᱵᱟᱲᱟᱭᱟ ᱚᱠᱟ ᱨᱮᱦᱚᱸ ᱟᱭᱢᱟ ᱟᱭᱢᱟ ᱡᱟᱭᱜᱟ ᱨᱮ ᱫᱚᱧ ᱥᱩᱡᱳᱜᱽ ᱥᱩᱵᱤᱫᱷᱟ ᱧᱟᱢ ᱫᱟᱲᱮᱭᱟᱜᱼᱟ
ᱮᱠᱫᱚᱢ ᱮᱠᱫᱚᱢ ᱮᱠᱫᱚᱢ ᱮᱠᱫᱚᱢ ᱠᱟᱛᱷᱟ ᱠᱟᱛᱷᱟ ᱢᱟᱱᱟᱣᱟ ᱜᱮᱪᱮ
ᱡᱮᱦᱮᱛᱩ ᱩᱱᱤ ᱫᱚ ᱚᱞᱚᱜ ᱯᱟᱲᱦᱟᱣ ᱠᱟᱱᱟ ᱡᱮᱦᱮᱛᱩ ᱩᱱᱤ ᱫᱚ ᱚᱞᱚᱜ ᱯᱟᱲᱦᱟᱜ ᱥᱮ ᱚᱞᱚᱜ ᱜᱮᱭ ᱵᱟᱲᱟᱭᱟ ᱯᱟᱲᱦᱟᱣ ᱦᱚᱸ ᱯᱟᱲᱦᱟᱭᱭᱟ
ᱴᱷᱤᱠ ᱴᱷᱤᱠ ᱴᱷᱤᱠ ᱴᱷᱤᱠ ᱟᱹᱞᱤᱧ ᱫᱚᱞᱤᱧ ᱢᱮᱱᱟ ᱜᱚᱢᱠᱮ ᱡᱩᱫᱤ ᱚᱲᱟᱜ ᱨᱮ ᱛᱟᱦᱮᱸ ᱠᱟᱛᱮᱫ ᱵᱮᱠᱟᱨ ᱛᱟᱦᱮᱸ ᱠᱷᱟᱱ ᱫᱚ ᱦᱚᱭᱛᱳ ᱱᱚᱝᱠᱟ ᱠᱚᱨᱟᱣ ᱜᱮᱭᱟ ᱟᱹᱞᱤᱧ ᱫᱚᱞᱤᱧ ᱡᱚᱛᱷᱟᱛ ᱞᱤᱧ ᱢᱚᱱᱮᱭᱟ ᱪᱮᱫ ᱵᱤᱱ ᱞᱟᱹᱭᱟ
ᱟᱹᱞᱤᱧ ᱫᱚ ᱟᱹᱞᱤᱧᱞᱤᱧ ᱚᱱᱟ ᱱᱟᱜ ᱞᱤᱧ ᱢᱮᱱᱟ
ᱴᱷᱤᱠ ᱴᱷᱤᱠ ᱴᱷᱤᱠ ᱟᱫᱚᱞᱮ ᱜᱚᱢᱠᱮ ᱞᱤᱧ ᱢᱮᱱᱫᱟ ᱛᱟᱦᱚᱞᱮ ᱪᱮᱫ ᱢᱟᱱᱮ ᱪᱮᱫ ᱵᱤᱱ ᱪᱤᱠᱟᱹᱭ ᱞᱟᱹᱜᱤᱫᱚᱜ ᱠᱟᱱᱟ ᱠᱷᱟᱱ ᱦᱟᱯᱮᱱ ᱫᱤᱱ ᱠᱚᱜᱮ ᱢᱚᱱᱮ ᱠᱟᱫᱟ ᱵᱤᱱ
ᱜᱚᱝᱠᱮ ᱡᱩᱫᱤ ᱚᱭ ᱵᱟᱠᱚ ᱞᱟᱹᱭᱟ ᱜᱚᱝᱠᱮ ᱚᱞᱚᱜ ᱯᱟᱲᱦᱟᱜ ᱡᱚᱛᱚ ᱦᱚᱲ ᱪᱮᱫ ᱛᱮ ᱡᱮ ᱟᱵᱚ ᱡᱮ ᱠᱟᱹᱢᱤ ᱵᱚᱱ ᱧᱟᱢᱟ ᱚᱱᱠᱟ ᱛᱚ ᱵᱟᱝ ᱠᱟᱱᱟ ᱛᱚ ᱜᱚᱝᱠᱮ ᱟᱧᱟᱜ ᱢᱚᱱᱮ ᱫᱚ ᱪᱮᱫ ᱵᱚᱞᱮ ᱱᱚᱜ ᱚᱭ ᱚᱞᱚᱜ ᱯᱟᱲᱦᱟᱜ ᱧᱟᱢ ᱵᱟᱝ ᱧᱟᱢ ᱪᱟᱹᱠᱨᱤᱼ ᱵᱟᱹᱠᱨᱤ ᱵᱟᱝ ᱧᱟᱢ ᱞᱮᱱᱠᱷᱟᱱ ᱠᱟᱹᱢᱤ ᱠᱚ ᱵᱮᱥ ᱟᱫᱚ ᱜᱚᱝᱠᱮ ᱟᱹᱞᱤᱧ ᱟᱹᱞᱤᱧ ᱢᱚᱱᱚᱥᱛᱟᱣ ᱠᱚᱣᱟ ᱵᱚᱞᱮ ᱪᱮᱫ ᱞᱤᱧ ᱵᱮᱵᱽᱥᱟᱭᱟ
ᱦ
ᱵᱮᱵᱽᱥᱟ ᱞᱤᱧ ᱵᱚᱞᱮ ᱯᱷᱩᱪᱠᱟ ᱞᱤᱧ ᱵᱮᱵᱽᱥᱟ ᱢᱮᱧ ᱯᱷᱩᱠᱟ ᱠᱟᱡᱟ ᱠᱚ ᱡᱚᱢ ᱯᱷᱩᱪᱠᱟ ᱵᱮᱵᱥᱟᱧ ᱠᱩᱨᱩᱢᱴᱩ ᱠᱟᱜ
ᱟᱪᱪᱷᱟ ᱟᱪᱪᱷᱟ ᱟᱪᱪᱷᱟ ᱚᱱᱠᱟᱱ ᱵᱮᱯᱟᱨ ᱵᱟᱝ
ᱦᱳᱭ ᱜᱚᱝᱠᱮ
ᱟᱫᱚ ᱠᱚᱢ
ᱪᱮᱫᱟᱜ ᱡᱮ ᱪᱮᱫᱟᱜ ᱪᱮᱫᱟᱜ ᱜᱚᱝᱠᱮ ᱚᱱᱟ ᱯᱨᱚᱯᱷᱤᱴ ᱞᱤᱧ ᱧᱮᱞ ᱮᱫᱟ ᱪᱮᱫ ᱵᱚᱞᱮ ᱜᱚᱝᱠᱮ ᱯᱨᱚᱯᱷᱤᱴ ᱫᱚ ᱚᱱᱟ ᱫᱚ ᱦᱩᱭᱩᱜ ᱠᱟᱱᱟ ᱱᱚᱜᱼᱚᱭ ᱧᱮᱞᱚᱜ ᱠᱟᱱᱟ ᱡᱮ ᱦᱚᱜᱼᱚᱭ ᱚᱱᱟᱨᱮ ᱡᱮ ᱱᱚᱜᱼᱚᱭ ᱵᱮᱱ ᱧᱮᱞ ᱵᱮᱱ ᱫᱚᱥ ᱴᱟᱠᱟ ᱨᱮ ᱟᱵᱮᱱ ᱡᱚᱢ ᱵᱟᱲᱟ ᱠᱟᱜ ᱜᱮᱭᱟᱵ ᱥᱮ ᱜᱚᱝᱠᱮ ᱫᱚᱥ ᱴᱟᱠᱟ ᱨᱮ ᱵᱮᱵᱚᱥᱟ ᱠᱚᱢ ᱠᱚᱜᱮ ᱪᱷᱚᱴᱤ ᱟᱨ ᱟᱡ ᱟᱹᱞᱤᱧ ᱡᱩᱫᱤ ᱛᱤᱱ ᱠᱤᱞᱳ ᱟᱴᱟᱞᱤᱧ ᱠᱤᱨᱤᱧ ᱟᱹᱜᱩ ᱠᱟᱹᱴᱤᱡ ᱠᱟᱹᱴᱤᱡ ᱞᱤᱧ ᱜᱮᱫᱮᱫ ᱞᱤᱧ ᱵᱷᱟᱡᱟᱭ ᱟᱹᱞᱤᱧ ᱛᱚ ᱚᱱᱟ ᱜᱚᱝᱠᱮ ᱛᱤᱱ ᱛᱤᱞᱞᱟ ᱨᱮ ᱯᱷᱩᱪᱠᱟᱡ ᱦᱩᱭᱩᱜᱼᱟ ᱜᱚᱝᱠᱮ
ᱦᱚ
ᱚᱱᱟ ᱚᱱᱟ ᱚᱱᱟ ᱠᱷᱟᱹᱛᱤᱨ ᱛᱮ ᱟᱹᱞᱤᱧ ᱚᱱᱟ ᱯᱷᱩᱪᱠᱟ ᱵᱮᱵᱽᱥᱟ ᱞᱤᱧ ᱠᱩᱨᱩᱢᱩᱴᱩ ᱟᱠᱟᱟᱜᱼᱟ
ᱵᱟᱵᱟ ᱵᱟᱵᱟ ᱟᱹᱵᱤᱱ ᱢᱤᱫᱴᱮᱱ ᱟᱹᱵᱤᱱ ᱧᱮᱞ ᱵᱤᱱ ᱜᱚᱝᱠᱮ ᱛᱮᱦᱮᱧ ᱵᱮᱵᱽᱥᱟ ᱨᱮᱱᱟᱜ ᱵᱤᱱ ᱪᱤᱱᱛᱟᱹ ᱟᱠᱟᱫᱟ ᱱᱚᱜᱼ ᱱᱟ ᱪᱤᱱᱛᱟᱹ ᱟᱹᱰᱤ ᱢᱟᱨᱟᱝ ᱡᱤᱱᱤᱥ ᱠᱟᱱᱟ ᱛᱮᱦᱮᱧ ᱦᱚᱲ ᱪᱤᱱᱛᱟᱹᱜ ᱜᱮ ᱵᱟᱠᱚ ᱫᱟᱲᱮᱭᱟᱜ ᱠᱟᱱᱟ ᱦᱮᱸ ᱛᱮᱦᱮᱧ ᱟᱹᱵᱤᱱ ᱛᱮᱦᱮᱧᱵ ᱡᱩᱫᱤᱵᱤᱱᱮᱞᱟ ᱦᱚᱲ ᱪᱤᱱᱛᱟᱹ ᱜᱮ ᱵᱟᱠᱚ ᱫᱟᱲᱮᱭᱟᱜ ᱠᱟᱱᱟ ᱠᱤᱱᱛᱩᱦᱮᱧ ᱪᱤᱱᱛᱟᱹ ᱠᱟᱛᱮ ᱟᱵ ᱱᱚᱣᱟᱵᱤᱱ ᱠᱩᱨᱩᱢᱩᱴᱩ ᱫᱩᱭᱴᱟ ᱱᱚᱣᱟ ᱠᱷᱚᱱ ᱟᱨ ᱟᱹᱞᱤᱧ ᱞᱤᱧ ᱞᱟᱹᱭᱟ ᱱᱚᱣᱟ ᱠᱷᱚᱱᱟᱜ ᱢᱟᱨᱟᱝ ᱪᱮᱫ ᱫᱚ ᱵᱟᱝ ᱦᱩᱭ ᱫᱟᱲᱮᱭᱟᱜᱼᱟ ᱦᱮᱸ ᱛᱮᱦᱮᱧ ᱛᱚᱵᱮᱧ ᱪᱤᱱᱛᱟᱹᱭᱮᱫᱟ ᱡᱮ ᱵᱮᱵᱽᱥᱟ ᱠᱷᱩᱞᱟᱹᱣ ᱦᱩᱭᱩᱜᱼᱟ ᱦᱮᱸᱥᱮ
ᱦᱮᱸ
ᱱᱚᱜᱼᱚᱷ ᱱᱟᱜᱮ ᱱᱚᱜᱼᱚᱱᱟ ᱱᱚᱜᱼᱦᱳ ᱱᱟ ᱜᱮ ᱟᱹᱰᱤ ᱢᱟᱨᱟᱝ ᱟᱹᱞᱤᱧ ᱞᱤᱧ ᱢᱮᱱᱟ ᱢᱟᱱᱮ ᱥᱚᱵᱽ ᱛᱷᱮᱠᱮ ᱢᱟᱨᱟᱝ ᱢᱤᱫ ᱴᱮᱱ ᱟᱷ ᱩᱭᱦᱟᱹᱨ ᱵᱷᱟᱵᱱᱟ ᱠᱟᱱᱟ ᱦᱮᱸ
ᱦᱳᱭ ᱜᱚᱝᱠᱮ
ᱟᱵᱚ ᱟ-ᱵᱤᱱ ᱟᱞᱤᱧ ᱞᱤᱧ ᱧᱮᱞ-ᱟ ᱠᱟᱫᱟ ᱜᱚᱝᱠᱮ ᱫᱩᱱᱭᱟᱹᱨ ᱨᱮ ᱦᱚᱲ ᱠᱚ ᱪᱤᱱᱛᱟᱹᱭᱟ ᱢᱮᱱᱠᱷᱟᱱ ᱚᱱᱟ ᱪᱮᱫ ᱠᱚᱨᱟᱣ ᱦᱩᱭᱩᱜ ᱞᱟᱹᱜᱤᱫᱚᱜᱼᱟ ᱟᱹᱵᱤᱱ ᱡᱵᱤᱱ ᱠᱩᱞᱤ ᱠᱚᱣᱟ ᱩᱱᱠᱩ ᱩᱱᱠᱩᱣᱟᱜ ᱦᱟᱯᱮᱱ ᱫᱤᱱ ᱨᱮᱱᱟᱜ ᱞᱚᱠᱠᱷᱚ ᱪᱮᱫ ᱠᱟᱱᱟ ᱟᱹᱵᱤᱱ ᱵᱟᱠᱚ ᱞᱟᱹᱭ ᱫᱟᱲᱮᱭᱟᱵᱤᱱᱟ ᱦᱮᱸ
ᱦᱳᱭ ᱜᱚᱝᱠᱮ
ᱟᱹᱰᱤᱰᱤᱷᱜ ᱜᱚᱝᱠᱮ ᱛᱟᱦᱚᱞᱮ ᱜᱚᱝᱠᱮ ᱱᱤᱛ ᱫᱚ ᱚᱲᱟᱜ ᱥᱮᱫ ᱨᱮᱜᱮ ᱥᱮ ᱵᱟᱨᱮ ᱥᱮᱫᱤᱧ ᱪᱟᱞᱟᱣ ᱟᱠᱟᱱᱟ
ᱜᱚᱢᱠ ᱦᱚᱸᱜ ᱚᱭᱟᱜ ᱫ ᱛᱟᱭᱟᱭᱚ ᱚᱲᱟᱜᱮᱫ ᱯᱤᱰᱟᱹ ᱥᱮᱫ ᱨᱮ ᱫᱲᱩᱵ ᱦᱩᱭ ᱟᱠᱟᱱᱟ ᱜᱚᱝᱠᱮ
ᱚ ᱟᱪᱪᱷᱟ ᱟᱪᱪᱷᱟ ᱟᱪᱪᱷᱟ
ᱟᱨ ᱜᱚᱢᱠᱮ ᱵᱟᱦᱨᱮ ᱥᱮᱫ ᱫᱚ ᱫᱟᱜ ᱡᱟᱹᱯᱩᱫ ᱚᱠᱟᱥᱮᱢ ᱪᱟᱞᱟᱜᱼᱟ ᱜᱚᱢᱠᱮ ᱟᱨ ᱞᱮ ᱞ ᱥ ᱠᱟ ᱛᱮᱛᱮ ᱟᱨ